ᱡᱚᱦᱟᱨ ᱜᱮ ᱾
ᱦᱮᱸ ᱡᱚᱦᱟᱨ ᱜᱮ ᱡᱚᱦᱟᱨ ᱜᱮ ᱾
ᱜᱚᱝᱠᱮ ᱨᱚᱲ ᱠᱚ ᱟᱸᱡᱚᱢᱚᱜ ᱠᱟᱱᱟ ᱥᱮ ᱵᱟᱝ ᱜᱮ?
ᱦᱮᱸ ᱨᱚᱲ ᱠᱚ ᱟᱹᱰᱤ ᱯᱩᱥᱴᱟᱹᱣ ᱜᱮ ᱟᱸᱡᱚᱢᱚᱜ ᱠᱟᱱᱟ ᱮᱠᱫᱚᱢ ᱾
ᱟᱪᱪᱷᱟ ᱟᱪᱪᱷᱟ ᱦᱳᱭ ᱦᱳᱭ ᱾ ᱛᱟᱞᱦᱮ ᱜᱚᱝᱠᱮ ᱪᱮᱫ ᱠᱚᱵᱤᱱ ᱪᱤᱠᱟᱹᱭᱮᱫᱟ ᱱᱤᱛᱳᱜ ᱫᱚ ᱦᱟᱸᱜ?
ᱟᱹᱞᱤᱧ ᱜᱚᱝᱠᱮ ᱢᱟᱱᱮ ᱦᱚᱸᱜ-ᱚᱭ ᱪᱮᱫ ᱞᱤᱧ ᱢᱮᱱᱟ ᱦᱤᱛᱳᱜ ᱫᱚ ᱦᱚᱸᱜ-ᱚᱭ ᱟ ᱯᱟᱥᱮ ᱨᱮᱱᱟ ᱚᱱᱟ ᱵᱟᱡᱟᱨ ᱥᱮᱱ ᱠᱟᱹᱴᱤᱡ ᱠᱟᱹᱢᱤ ᱦᱮᱡ ᱦᱳᱭ ᱠᱟᱱᱟ ᱜᱚᱢᱠᱮ ᱾
ᱟᱪᱪᱷᱟ ᱟᱪᱪᱷᱟ ᱾
ᱦᱳᱭ ᱦᱳᱭ ᱾ ᱪᱷᱟ ᱟᱹᱵᱤᱱ ᱛᱟᱦᱚᱞᱮ ᱟᱹᱵᱤᱱᱟᱜ ᱠᱷᱚᱵᱚᱨ ᱞᱟᱹᱭ ᱵᱤᱱ ᱟᱹᱵᱤᱱ ᱚᱠᱟ ᱞᱮᱠᱟ?
ᱟᱹᱞᱤᱧ ᱦᱚᱸ ᱵᱷᱟᱜᱮ ᱫᱚ ᱵᱷᱟᱜᱮ ᱜᱮ ᱢᱮᱱᱟᱜ ᱞᱤᱧᱟ ᱦᱟᱸᱜ ᱱᱤᱛ ᱫᱷᱟᱹᱵᱤᱡ ᱫᱚ ᱚᱲᱟᱜ ᱥᱮᱫ ᱨᱮᱜᱮ ᱢᱮᱱᱟᱜ ᱟᱠᱟᱜ ᱞᱤᱧᱟ ᱾
ᱟᱪᱪᱷᱟ ᱟᱪᱪᱷᱟ ᱾ ᱛᱟᱨᱯᱚᱨᱮ ᱪᱮᱫ ᱠᱚᱵᱤᱱ ᱪᱤᱠᱟᱹ ᱵᱟᱲᱟᱭᱮᱜ-ᱟ ᱱᱤᱭᱟᱹ ᱜᱷᱟᱹᱲᱤᱡ ᱫᱚ?
ᱜᱚᱝᱠᱮ ᱦᱟᱸᱜ ᱱᱤᱛ ᱫᱷᱟᱹᱵᱤᱡ ᱫᱚ ᱦᱟᱸᱜ ᱪᱟᱥ ᱠᱟᱹᱢᱤ ᱞᱟᱹᱜᱤᱫ ᱞᱤᱧ ᱪᱷᱩᱴᱟᱹᱣ ᱟᱠᱟᱱᱟ ᱦᱟᱸᱜ ᱾ ᱞᱟᱹᱭ ᱜᱟᱱᱚᱜ-ᱟ ᱾
ᱟᱪᱪᱷᱟ ᱟᱪᱪᱷᱟ, ᱪᱟᱥ ᱠᱟᱹᱢᱤ ᱠᱚ ᱛᱟᱦᱚᱞᱮ ᱟᱯᱮ ᱚᱱᱛᱮ ᱫᱚ ᱞᱟᱜᱟᱣ ᱜᱚᱫ ᱟᱠᱟᱱᱟ ᱵᱟᱝ?
ᱦᱳᱭ ᱦᱳᱭ ᱜᱚᱢᱠᱮ ᱾
ᱟᱪᱪᱷᱟ ᱟᱹᱰᱤ ᱱᱟᱯᱟᱭ ᱜᱮ ᱾ ᱟᱞᱮ ᱥᱮᱫ ᱢᱟ ᱪᱟᱥ ᱠᱟᱹᱢᱤ ᱠᱚᱫᱚ ᱱᱮᱜ-ᱮ ᱴᱷᱤᱠ ᱴᱷᱟᱠ ᱟᱹᱣᱨᱤ ᱞᱟᱜᱟᱣ ᱜᱚᱫ ᱛᱚ ᱮᱵᱟᱨᱮ ᱦᱚᱸᱜ-ᱚᱭ ᱟ ᱟᱞᱮ ᱫᱚ ᱦᱚᱜ-ᱚᱭ ᱯᱟᱪᱮ ᱯᱟᱥᱮ ᱥᱮᱫ ᱱᱚᱜ-ᱚᱭ ᱵᱟᱡᱟᱨ ᱠᱟᱹᱢᱤ ᱡᱟᱦᱟᱸ ᱠᱟᱨᱠᱷᱟᱱᱟ ᱠᱚ ᱢᱮᱱᱟᱜ-ᱟ ᱚᱱᱛᱮ ᱦᱟᱸᱜ ᱠᱟᱹᱢᱤ ᱠᱟᱹᱴᱤᱡ ᱞᱮ ᱡᱳᱜᱟᱡᱳᱜᱽ ᱠᱟᱣᱱᱟ, ᱮᱵᱟᱨᱮ ᱡᱚᱠᱷᱚᱱ ᱪᱟᱥ ᱠᱟᱹᱢᱤ ᱠᱚ ᱡᱟᱹᱥᱛᱤ ᱧᱚᱜ ᱞᱟᱜᱟᱜ-ᱟ ᱛᱚᱠᱷᱚᱱ ᱫᱚ ᱦᱟᱸᱜ ᱞᱮ ᱪᱟᱥ ᱠᱟᱹᱢ ᱨᱮ ᱞᱟᱜᱟᱜ-ᱟ, ᱱᱤᱛᱚᱜ ᱫᱚ ᱴᱷᱤᱠ ᱴᱷᱟᱠ ᱟᱹᱣᱨᱤ ᱞᱟᱜ-ᱟ ᱚᱱᱛᱮ ᱫᱚ ᱦᱟᱜ᱾
ᱟᱪᱪᱷᱟ ᱟᱪᱪᱷᱟ ᱾ ᱛᱟᱦᱚᱞᱮ ᱜᱚᱝᱠᱮ ᱦᱟᱸᱜ ᱠᱟᱨᱠᱷᱟᱱᱟ ᱨᱮᱵᱤᱱ ᱠᱟᱹᱢᱤ ᱠᱟᱱᱟ ᱥᱮ ᱪᱮᱫ ᱱᱤᱛᱚᱜ ᱫᱚ?
ᱦᱳᱭ ᱦᱳᱭ ᱦᱳᱭ ᱠᱟᱨᱠᱷᱟᱱᱟ ᱞᱤᱧ ᱠᱟᱹᱢᱤ ᱠᱟᱱᱟ᱾
ᱟᱫᱚ ᱜᱚᱢᱠᱮ ᱛᱤᱱ ᱜᱷᱚᱱᱴᱟ ᱵᱤᱱ ᱰᱤᱭᱩᱴᱤ ᱮᱫᱟ ᱚᱰᱮ ᱫᱚ ᱦᱟᱜ?
ᱱᱚᱸᱰᱮ ᱫᱚ ᱟᱹᱞᱤᱧᱟᱜ ᱰᱤᱭᱩᱴᱤ ᱫᱚ ᱠᱟᱱᱟ ᱢᱚᱴᱟᱢᱚᱴᱤ ᱳᱭ ᱟᱴ ᱜᱷᱚᱱᱴᱟ ᱞᱤᱧ ᱰᱭᱩᱴᱤᱭᱟ ᱦᱟᱸᱜ ᱱᱚᱣᱟ ᱱᱚᱰᱮ ᱡᱟᱦᱟᱸ ᱠᱟᱨᱠᱷᱟᱱᱟ ᱠᱟᱱᱟ᱾ ᱟᱻ ᱦᱚᱭ ᱥᱮᱛᱟᱜ ᱟ ᱟ ᱫᱚᱥᱴᱟ ᱠᱷᱚᱱᱟᱜ ᱟ ᱢᱟᱱᱮ ᱫᱚᱥᱴᱟ ᱠᱷᱚᱱᱟᱜ ᱚᱱᱠᱟ ᱪᱷᱚᱴᱟ ᱛᱮᱫᱚ ᱢᱟᱱᱮ ᱟᱹᱡᱟᱹᱲᱤᱜ ᱟᱹᱞᱤᱧ ᱟᱨᱠᱤ᱾
ᱟᱪᱪᱷᱟ ᱟᱪᱪᱷᱟ ᱦᱳᱭ ᱦᱳᱭ ᱾ ᱛᱟᱦᱚᱞᱮ ᱜᱚᱝᱠᱮ ᱤᱭᱟᱹ ᱵᱮᱛᱚᱱ ᱠᱚᱫᱚ ᱛᱤᱱᱟᱜ ᱠᱟᱛᱮ ᱠᱚ ᱮᱢᱟᱵᱤᱱ ᱠᱟᱱᱟ?
ᱵᱮᱛᱚᱱ ᱠᱚᱫᱚ ᱚᱱᱠᱟ ᱟᱞᱮ ᱥᱮᱫ ᱫᱚ ᱡᱟᱹᱥᱛᱤ ᱵᱟᱠᱚ ᱮᱢᱚᱜ ᱜᱮᱭᱟ, ᱱᱚᱝᱠᱟ ᱫᱩᱥᱚ ᱟᱲᱟᱭᱥᱚ ᱴᱟᱠᱟ ᱫᱤᱱ ᱛᱤ ᱨᱮᱠᱚ ᱮᱢᱚᱜ ᱜᱮᱭᱟ ᱾ ᱟᱨ ᱠᱟᱹᱢᱤ ᱠᱚᱦᱚ ᱢᱟᱱᱮ ᱠᱷᱩᱵ ᱫᱚ ᱵᱟᱭ ᱥᱚᱦᱚᱡᱟ᱾ ᱢᱟᱱᱮ ᱠᱮᱴᱮᱡ ᱫᱚ ᱠᱮᱴᱮᱡ ᱜᱮ ᱦᱟᱸᱜ ᱚᱸᱰᱮ ᱫᱚ ᱪᱮᱫ ᱞᱤᱧ ᱢᱮᱱᱟ ᱚᱸᱰᱮ ᱫᱚ ᱦᱟᱸᱜ ᱤᱭᱟᱹ ᱠᱚ ᱵᱮᱱᱟᱣᱟ ᱟᱨᱠᱤ ᱢᱟᱱᱮ ᱪᱮᱫ ᱤᱧ ᱢᱮᱱᱟ ᱚᱱᱟ ᱡᱟᱦᱟᱸ ᱚᱱᱟ ᱤᱭᱟᱹ ᱠᱚ ᱵᱤᱱ ᱧᱮᱞ ᱠᱟᱜᱼᱟ? ᱚᱱᱟ ᱚᱲᱟᱜ ᱨᱮ ᱡᱟᱦᱟᱸ ᱮᱡᱵᱮᱥᱴᱟᱨ ᱠᱚ ᱞᱟᱫᱮᱭᱟ ᱚᱱᱮ ᱚᱱᱟ ᱚᱱᱟ ᱠᱚ ᱵᱮᱱᱟᱣ ᱟᱨᱠᱤ ᱦᱟᱸᱜ ᱚᱸᱰᱮ ᱫᱚ ᱮᱡᱵᱮᱥᱴᱟᱨ ᱠᱟᱨᱠᱷᱟᱱᱟ᱾
ᱮᱡᱵᱮᱥᱴᱟᱨ ᱠᱟᱨᱠᱷᱟᱱᱟ ᱵᱟᱝ?
ᱦᱳᱭ ᱦᱳᱭ᱾
ᱟᱪᱪᱷᱟ ᱛᱟᱦᱞᱮ ᱦᱟᱸᱜ ᱜᱚᱝᱠᱮ ᱟᱯᱮ ᱥᱮᱫ ᱫᱚ ᱮᱡᱵᱮᱥᱴᱟᱨ ᱠᱚᱫᱚ ᱛᱤᱱᱟᱹᱜ ᱠᱟᱛᱮ ᱪᱟᱞᱟᱜ ᱠᱟᱱ ᱛᱮ?
ᱟᱞᱮᱥᱮᱫ ᱫᱚ ᱢᱟᱱᱮ ᱚᱱᱠᱟ ᱮᱡᱵᱮᱥᱴᱟᱨ ᱚᱱᱟ ᱢᱟᱯ ᱚᱱᱩᱡᱟᱭᱤ ᱫᱟᱢ ᱠᱟᱱᱟ ᱟ᱾ ᱛᱤᱱᱟᱹᱜ ᱯᱷᱩᱴ ᱟᱜ ᱮᱢ ᱦᱟᱛᱟᱣᱟ ᱛᱤᱱᱟᱹᱜ ᱯᱚᱞ ᱟᱜ ᱮᱢ ᱦᱟᱛᱟᱣᱟ ᱚᱱᱮ ᱚᱱᱠᱟ ᱚᱱᱩᱡᱟᱭᱤ ᱫᱟᱢ ᱠᱟᱱᱟ ᱟᱨᱠᱤ ᱵᱩᱡ ᱫᱟ ᱵᱤᱱ᱾ ᱡᱮᱢᱚᱱ ᱥᱟᱯᱚᱡ ᱫᱷᱚᱨᱚ ᱢᱤᱫᱴᱮᱱ ᱟᱲᱟᱭ ᱯᱷᱩᱴᱟᱜ ᱯᱟᱸᱪ ᱯᱚᱞᱟᱜ ᱵᱤᱱ ᱦᱟᱛᱟᱣᱟ᱾ ᱚᱱᱟ ᱢᱤᱫᱴᱮᱱ ᱯᱤᱥ ᱜᱮ ᱯᱟᱲᱟᱣ ᱟᱵᱤᱱᱟ ᱦᱟᱸᱜ ᱛᱳᱢᱟᱨ ᱥᱟᱵ ᱠᱮᱫᱟᱞᱤᱧ ᱟ ᱳᱭ, ᱫᱮᱲᱥᱚ ᱴᱟᱠᱟ ᱢᱤᱫᱴᱟᱝ ᱯᱤᱥ ᱯᱟᱲᱟᱣ ᱜᱚᱫᱚᱜᱼᱟ, ᱫᱮᱲᱥᱚ ᱴᱟᱠᱟ ᱵᱟᱝ ᱨᱮᱦᱚᱸ, ᱱᱮᱛᱟᱨ ᱫᱚ ᱠᱟᱹᱴᱤᱡ ᱟ ᱪᱮᱫ ᱞᱤᱧ ᱢᱮᱛᱟ ᱵᱮᱱᱟ? ᱮᱡᱯᱮᱥᱴᱟᱨ ᱫᱟᱢ ᱠᱟᱹᱴᱤᱡ ᱠᱚᱢᱠᱟᱱ ᱞᱮᱠᱟ ᱞᱤᱧ ᱵᱩᱡᱷᱟᱹᱣᱼᱟ ᱟᱨᱠᱤ ᱞᱟᱦᱟ ᱠᱚ ᱫᱚ ᱦᱟᱸᱜ ᱢᱚᱴᱟᱢᱩᱴᱤ ᱳᱭ ᱮᱠᱥᱚ ᱪᱚᱞᱞᱤᱥ ᱰᱮᱲᱥᱚ ᱴᱟᱠᱟ ᱵᱷᱤᱛᱤᱨ ᱨᱮ ᱦᱩᱭᱩᱜᱼᱟ ᱟᱨᱠᱤ᱾
ᱟᱪᱪᱷᱟ ᱟᱪᱪᱷᱟ,
ᱱᱟᱯᱟᱭ ᱠᱟᱛᱷᱟ᱾ ᱛᱟᱦᱞᱮ ᱟᱵᱤᱱ ᱠᱚᱫᱚ ᱪᱮᱫ ᱞᱮᱠᱟ ᱢᱟᱱᱮ ᱪᱟᱥ ᱠᱟᱹᱢᱤ ᱠᱚᱫᱚ ᱪᱮᱫᱞᱮᱠᱟ ᱵᱤᱱ ᱪᱷᱩᱴᱟᱹᱣ ᱵᱟᱲᱟ ᱠᱟᱱᱟ?
ᱦᱮᱸ ᱜᱚᱝᱠᱮ ᱪᱟᱥ ᱠᱟᱹᱢᱤ ᱫᱚ ᱦᱟᱸᱜ ᱱᱚᱝᱠᱟ ᱫᱚᱢᱮ ᱜᱮᱞᱤᱧ ᱪᱷᱩᱴᱟᱹᱣ ᱠᱟᱱᱟ ᱦᱟᱸᱜ ᱱᱤᱛᱚᱜ ᱫᱚ ᱦᱟᱸᱜ᱾ ᱫᱤᱱᱟᱹᱢ ᱜᱮ ᱦᱟᱸᱜ ᱚᱱᱠᱟ ᱵᱟᱹᱫ ᱠᱚᱨᱮ ᱞᱤᱧ ᱥᱚᱢᱟᱱ ᱵᱟᱲᱟᱭ ᱮᱫᱟ᱾
ᱟᱪᱪᱷᱟ,
ᱦᱟᱛᱟᱞ ᱠᱚ ᱛᱚᱞ ᱦᱩᱭᱩᱜ ᱠᱟᱱᱟ ᱡᱟᱦᱟᱸ ᱫᱚ ᱫᱟᱜ ᱠᱚ ᱡᱮᱱᱚ ᱵᱟᱭ ᱫᱟᱹᱲ ᱢᱟ᱾ ᱚᱱᱟ ᱠᱚ ᱛᱚᱞ ᱠᱟᱜ ᱦᱩᱭᱩᱜ ᱠᱟᱱᱟ᱾ ᱵᱷᱩᱜ ᱞᱮᱠᱷᱟᱱ ᱱᱮᱛᱟᱨ ᱢᱟ ᱠᱩᱪᱞᱟᱹ ᱠᱚ ᱫᱚᱢᱮ ᱠᱚ ᱵᱷᱩᱜᱼᱟ ᱦᱮᱸ ᱵᱟᱝ?
ᱦᱳᱭ ᱦᱳᱭ ᱦᱳᱭ᱾
ᱦᱳ ᱫᱟᱜ ᱠᱚᱜᱮ ᱦᱟᱸᱜ ᱵᱟᱝ ᱛᱟᱦᱮᱱᱟ ᱚᱱᱟ ᱠᱚᱞᱤᱧ ᱴᱚᱞ ᱠᱟᱜ ᱠᱟᱜ ᱠᱟᱱᱟ ᱠᱚᱨᱟᱞ ᱠᱟᱜ ᱠᱟᱱᱟᱞᱤᱧ ᱵᱷᱟᱜᱮ ᱪᱮᱦᱮᱨᱟ᱾ ᱥᱚᱢᱟᱱ ᱵᱟᱲᱟ ᱟᱠᱚ ᱠᱟᱱᱟᱞᱤᱧ ᱵᱟᱹᱫ ᱠᱷᱮᱛ ᱠᱚ ᱦᱟᱸᱜ ᱟᱫᱚ ᱠᱚ ᱨᱚᱦᱚᱭᱫᱟ ᱠᱚ ᱫᱚᱢᱮ ᱜᱮ ᱦᱟᱸᱜ᱾
ᱟᱪᱪᱷᱟ ᱟᱪᱪᱷᱟ ᱫᱚᱨᱠᱟᱨ ᱠᱟᱱ ᱜᱮᱭᱟ ᱢᱟᱱᱮ᱾ ᱵᱟᱹᱫᱽ ᱠᱚ ᱴᱷᱤᱠ ᱴᱷᱟᱠ ᱡᱚᱫᱤ ᱵᱟᱵᱤᱱ ᱡᱚᱛᱱᱚᱜᱼᱟ ᱚᱱᱟ ᱠᱚ ᱵᱟᱹᱵᱤᱱ ᱴᱷᱤᱠ ᱴᱷᱟᱠ ᱵᱟᱹᱵᱤᱱ, ᱠᱟᱹᱢᱤᱭᱟᱜᱼᱟ ᱚᱱᱟ ᱟᱲᱮ ᱠᱚ ᱛᱚᱞ ᱚᱱᱟ ᱡᱟᱦᱟᱸ ᱠᱷᱳᱯ ᱠᱚᱵᱤᱱ ᱞᱟᱹᱭᱮᱫᱼᱟ᱾ ᱮᱱᱠᱷᱟᱱ ᱛᱟᱭᱚᱢ ᱛᱮ ᱚᱱᱟ ᱠᱚᱫᱚ ᱧᱮᱞᱚᱜᱼᱟ ᱪᱮᱫ ᱠᱟ ᱢᱟᱥᱮ ᱞᱟᱹᱭᱢᱮ ᱡᱚᱠᱷᱚᱱ ᱫᱟᱜ ᱫᱚᱨᱠᱟᱨ ᱥᱮ, ᱫᱟᱜ ᱠᱚ ᱦᱟᱸᱜ ᱚᱱᱟ ᱠᱚᱫᱚ ᱡᱷᱚᱛᱚ ᱛᱟᱵ ᱪᱟᱵᱟ ᱠᱚᱜᱼᱟ ᱮᱵᱟᱨᱮ ᱵᱟᱹᱫᱽ ᱫᱚ ᱦᱟᱸᱜ, ᱡᱷᱚᱛᱚ ᱦᱚᱲᱟᱜ ᱵᱟᱹᱫᱽ ᱨᱮ ᱫᱟᱜ ᱛᱟᱦᱮᱱᱟ ᱟᱵᱤᱱᱟᱜ ᱵᱟᱹᱫᱽ ᱨᱮᱫᱚ ᱦᱟᱸᱜ ᱫᱟᱜ ᱠᱚ ᱵᱟᱭ ᱛᱟᱦᱮᱱᱟ᱾
ᱟᱨ ᱡᱟᱹᱥᱛᱤ ᱠᱟᱭᱛᱮ ᱩᱱᱠᱩ ᱠᱚ ᱧᱮᱞᱚᱜ-ᱟ ᱠᱟᱴᱠᱚᱢ ᱠᱚᱠᱚ ᱤᱭᱟᱹᱭᱟ ᱛᱚ ᱵᱩᱨᱩᱡᱟᱠᱚ ᱛᱚ ᱠᱟᱴ ᱠᱚᱢ ᱠᱚ ᱡᱟᱦᱟᱸ ᱠᱚ ᱜᱷᱳᱠ-ᱟ ᱩᱱᱠᱩ ᱫᱚ ᱥᱟᱢᱲᱟᱣ ᱢᱩᱥᱠᱤᱞ ᱟᱨᱠᱤ ᱯᱨᱟᱭ ᱜᱮ ᱤᱱᱟᱹᱛᱮ ᱵᱟᱹᱫᱽ ᱫᱚ ᱫᱚᱨᱠᱟᱨ ᱠᱟᱱᱟ᱾
ᱦᱳᱭ ᱦᱳᱭ ᱜᱚᱢᱠᱮ ᱮᱠᱫᱚᱢ᱾
ᱦᱩᱸ, ᱛᱟᱦᱞᱮ ᱟᱯᱮ ᱥᱮᱫ ᱫᱚ ᱢᱚᱴᱟᱢᱩᱴᱤ ᱫᱚᱢᱮ ᱞᱟᱜᱟᱣ ᱜᱚᱫ ᱠᱟᱱᱟ ᱪᱟᱥ ᱠᱟᱹᱢᱤ ᱠᱚ ᱥᱮ ᱱᱮᱜ ᱮ ᱞᱟᱜᱟᱣ ᱜᱚᱫᱚᱜ ᱠᱟᱱᱟ?
ᱵᱟᱝ ᱵᱟᱝ ᱜᱚᱢᱠᱮ ᱦᱟᱸᱜ ᱫᱚᱢᱮ ᱜᱮ ᱞᱟᱜᱟᱣ ᱜᱚᱜ ᱠᱟᱱᱟ ᱪᱟᱥ ᱠᱟᱹᱢᱤ ᱟᱞᱮ ᱥᱮᱫ ᱫᱚ ᱦᱟᱸᱜ ᱞᱟᱹᱭ ᱜᱟᱱᱚᱜ
ᱛᱟᱦᱞᱮ ᱜᱚᱝᱠᱮ ᱚᱱᱮ ᱟᱞᱮ ᱥᱮᱫ ᱢᱟ ᱧᱮᱞ ᱫᱟ ᱱᱮᱛᱟᱨ ᱫᱚ ᱦᱟᱸᱜ ᱪᱟᱥ ᱠᱟᱹᱢᱤ ᱠᱚᱨᱮ ᱡᱟᱹᱥᱛᱤ ᱚᱱᱟ ᱰᱟᱹᱝᱨᱤ ᱱᱟᱦᱮᱞ ᱠᱚ ᱞᱟᱦᱟ ᱛᱮᱠᱚ ᱥᱤ ᱵᱟᱲᱟᱭᱮᱫ ᱛᱟᱦᱮᱸᱫ, ᱱᱮᱛᱟᱨ ᱫᱚ ᱚᱱᱟ ᱛᱮᱫᱚ ᱵᱟᱠᱚ ᱥᱤᱭᱳᱜ ᱠᱟᱱᱟ ᱱᱮᱛᱟᱨ ᱫᱚ ᱚᱱᱟ ᱡᱟᱦᱟᱸ ᱴᱨᱟᱠᱴᱟᱨ ᱠᱚᱛᱮ ᱠᱚ ᱯᱟᱣᱟᱨᱴᱤᱞᱟᱨ ᱠᱚᱛᱮ ᱠᱚ ᱥᱤᱭᱫᱟ, ᱮᱵᱟᱨ ᱟᱯᱮ ᱥᱮᱱᱟᱜ ᱫᱚ ᱚᱠᱟ ᱞᱮᱠᱟ ᱥᱤᱥᱴᱮᱢ ᱠᱚ ᱠᱟᱹᱴᱤᱡ ᱵᱤᱱ ᱞᱟᱹᱭ ᱠᱮᱭᱟ?
ᱦᱳᱭ ᱦᱳᱭ ᱮᱠᱫᱚᱢ ᱦᱮᱸ ᱜᱚᱢᱠᱮ ᱟᱞᱮ ᱥᱮᱫ ᱦᱚᱸ ᱱᱚᱝᱠᱟ ᱞᱟᱹᱭ ᱜᱟᱱᱚᱜᱼᱟ ᱦᱟᱸᱜ ᱱᱤᱛ ᱦᱟᱸᱜ ᱴᱮᱠᱴᱟᱨ ᱛᱮᱜᱮ ᱦᱟᱸᱜ ᱫᱚᱢᱮ ᱵᱟᱹᱲᱛᱤ ᱵᱟᱹᱲᱛᱤ ᱜᱮ ᱥᱤᱭᱳᱜ ᱠᱟᱱᱟ᱾
ᱟᱪᱪᱷᱟ,
ᱪᱮᱫᱟᱜ ᱵᱟᱝ, ᱰᱟᱝᱨᱟ ᱜᱟᱹᱰᱤᱛᱮ ᱰᱟᱝᱨᱟ ᱛᱮ ᱥᱤᱭᱳᱜ ᱥᱮ ᱱᱟᱦᱮᱞ ᱛᱮ ᱥᱤᱭᱳᱜ ᱨᱮᱦᱚᱸ ᱟᱹᱰᱤ ᱜᱮ ᱚᱠᱛᱚ ᱞᱟᱜᱟᱜᱼᱟ ᱦᱮᱸ ᱵᱟᱝ?
ᱦᱮᱸ,
ᱛᱟᱦᱚᱞᱮ ᱚᱱᱟ ᱛᱮᱫᱚ ᱞᱟᱹᱭ ᱫᱟᱠᱚ ᱦᱟᱸᱜ ᱚᱱᱟ ᱛᱮᱫᱚ ᱫᱚᱢᱮᱜᱮ ᱫᱮᱨᱤᱜ ᱠᱟᱱᱟ ᱪᱟᱥ ᱠᱟᱹᱢᱤ, ᱟᱨ ᱴᱮᱠᱴᱟᱨ ᱛᱮᱫᱚ ᱢᱤᱫ ᱱᱚᱰᱮᱠ ᱨᱮᱜᱮ ᱦᱟᱸᱜ ᱥᱤ ᱯᱩᱨᱟᱹᱣ ᱜᱚᱜ ᱠᱟᱛᱟ ᱢᱟᱭ ᱠᱷᱮᱛ ᱦᱟᱸᱜ ᱦᱮᱸ ᱵᱟᱝ?
ᱦᱳᱭ ᱦᱳᱭ,
ᱚᱱᱟ ᱠᱷᱟᱹᱛᱤᱨ ᱵᱟᱹᱲᱛᱤ ᱠᱟᱭᱛᱮ ᱦᱟᱸᱜ ᱟᱞᱮᱥᱮᱫ ᱫᱚ ᱦᱟᱸᱜ ᱴᱮᱠᱴᱟᱨ ᱛᱮᱜᱮ ᱦᱟᱸᱜ ᱥᱤ, ᱠᱚ ᱫᱚ ᱛᱤᱵᱟᱲᱟ ᱠᱟᱹᱢᱤ ᱫᱚ ᱮᱛᱚᱦᱚᱵ ᱟᱠᱟᱱᱟ ᱦᱟᱸᱜ,
ᱟᱪᱪᱷᱟ ᱟᱪᱷᱟ ᱟᱹᱰᱤ ᱱᱟᱯᱟᱭ ᱠᱟᱛᱷᱟ ᱤᱱᱟ ᱯᱟᱨᱮ ᱱᱚᱣᱟ ᱫᱚ ᱯᱟᱹᱦᱤᱞ ᱡᱩᱜᱽ ᱨᱮ ᱡᱟᱦᱟᱸ ᱦᱟᱯᱲᱟᱢ ᱠᱚᱠᱚ ᱤᱭᱟᱹᱭᱮᱫ ᱠᱟᱱ ᱛᱟᱦᱮᱸ ᱠᱟᱱᱟ, ᱢᱟᱱᱮ ᱩᱱᱠᱩ ᱫᱚ ᱡᱮᱦᱮᱛᱩ ᱢᱟᱱᱮ ᱴᱨᱟᱠᱴᱟᱨ ᱠᱚ ᱩᱱ ᱫᱚ ᱵᱟᱝ ᱛᱟᱦᱮᱸ ᱠᱟᱱᱟ ᱟᱫᱷᱩᱱᱤᱠ ᱯᱚᱫᱽᱷᱚᱛᱤ ᱵᱟᱝ ᱛᱟᱦᱮᱸ ᱠᱟᱱᱟ, ᱡᱟᱨ ᱯᱷᱚᱞᱮ ᱩᱱᱠᱩ ᱫᱚ ᱱᱚᱣᱟ ᱱᱟᱦᱮᱞ ᱠᱚᱛᱮ ᱠᱚ ᱥᱟᱨᱟᱣᱮᱫ ᱛᱟᱦᱮᱸᱫ ᱢᱮᱱᱠᱷᱟᱱ ᱱᱤᱭᱟᱹ ᱡᱩᱜᱽ ᱨᱮᱫᱚ ᱪᱮᱫ ᱧᱮᱞᱚᱜ ᱠᱟᱱᱟ ᱢᱟᱥᱮ ᱞᱟᱹᱭ ᱵᱤᱱ ᱟᱻ ᱚᱱᱟ ᱠᱚᱫᱚ ᱚᱥᱚᱢᱵᱷᱚᱵ ᱵᱟᱝ ᱠᱟᱱᱟ ᱦᱮᱸᱥᱮ ᱮᱠ ᱛᱚ ᱥᱚᱢᱳᱭ ᱞᱟᱜᱟᱜᱼᱟ ᱟᱨ ᱢᱤᱫᱴᱮᱱ ᱫᱟᱲᱮ ᱠᱷᱚᱨᱪᱟ ᱦᱮᱸᱥᱮ,
ᱮᱠᱫᱚᱢ,
ᱟᱨ ᱪᱮᱫᱟᱜ ᱵᱟᱝ ᱚᱱᱠᱟ ᱫᱟᱲᱮ ᱦᱚᱸᱛᱚ ᱚᱱᱠᱟ ᱫᱟᱲᱮ ᱦᱚᱸᱛᱚ ᱵᱟᱹᱱᱩᱜ ᱟᱠᱟᱫ ᱛᱟᱵᱚᱣᱟ ᱦᱮᱸ ᱵᱟᱝ ᱟᱵᱚᱣᱟᱜ ᱫᱚ ᱱᱮᱛᱟᱨ ᱢᱟ,
ᱱᱮᱛᱟᱨ ᱫᱚ ᱯᱟᱹᱦᱤᱞ ᱦᱚᱲ ᱞᱮᱠᱟ ᱡᱮ ᱫᱚᱢᱮᱢ ᱠᱟᱹᱢᱤᱭᱟ ᱪᱟᱥ ᱠᱷᱟᱴᱟᱜ ᱟᱢ, ᱠᱟᱲᱟ ᱞᱮᱠᱟ ᱚᱱᱠᱟ ᱫᱚ ᱵᱟᱭ ᱜᱟᱱᱚᱜᱼᱟ ᱱᱤᱛᱚᱜ ᱫᱚ ᱥᱚᱢᱵᱷᱚᱵ ᱵᱟᱝ ᱠᱟᱱᱟ᱾ ᱫᱟᱲᱮ ᱠᱚᱦᱚᱸ ᱞᱟᱦᱟ ᱞᱮᱠᱟ ᱫᱚ ᱵᱟᱹᱱᱩᱜ ᱛᱟᱵᱚᱱᱟ ᱦᱮᱸ ᱥᱮ?
ᱮᱠᱫᱚᱢ,
ᱦᱩ ᱦᱩ, ᱟᱛᱮ ᱱᱚᱣᱟ ᱫᱚ ᱡᱩᱣᱟᱹᱱ ᱠᱚ ᱛᱟᱦᱮᱸ ᱠᱟᱱᱟ ᱩᱱᱠᱩ ᱫᱚ ᱵᱮᱥ ᱴᱷᱤᱠ ᱟᱜ ᱠᱚ ᱡᱚᱢ ᱧᱩ ᱵᱟᱲᱟᱜ ᱛᱟᱦᱮᱸ ᱠᱟᱱᱟ ᱡᱟᱦᱟᱸ ᱠᱚᱫᱚ ᱵᱤᱥ ᱫᱷᱤᱱ ᱠᱚ ᱞᱟᱹᱭᱟᱜ ᱠᱟᱱᱟ ᱥᱟᱨ ᱵᱤᱥ ᱵᱤᱱ, ᱟᱨ ᱱᱮᱛᱟᱨᱟᱜ ᱫᱚ ᱮᱢᱚᱱ ᱟᱠᱟᱱᱟ ᱡᱮ ᱟᱵᱚ ᱡᱟᱦᱟᱱᱟᱜ ᱪᱟᱥᱵᱟᱥ ᱠᱷᱮᱛᱨᱮ ᱧᱮᱞ ᱵᱤᱱ, ᱡᱟᱦᱟᱱᱟᱜ ᱥᱟᱨᱵᱤᱥ ᱵᱟᱝ ᱮᱢᱠᱷᱟᱱ ᱵᱟᱝ ᱦᱩᱭᱩᱜᱼᱟ ᱥᱮ ᱪᱮᱫ?
ᱮᱠᱫᱚᱢ ᱦᱳᱭ ᱦᱳᱭ ᱦᱳᱭ,
ᱡᱟᱨ ᱯᱷᱚᱞᱮ ᱤᱧ ᱫᱩᱧ ᱢᱚᱱᱮᱭᱮᱫᱟ ᱱᱚᱣᱟ ᱠᱚ ᱠᱟᱨᱚᱱ ᱛᱮᱜᱮ ᱟᱵᱚ ᱫᱚ ᱫᱟᱲᱮ ᱠᱚᱫᱚ ᱠᱚᱢ ᱟᱠᱟᱱ ᱛᱟᱵᱚᱱᱟ᱾ ᱟᱨ ᱵᱟᱧᱪᱟᱜ ᱨᱮᱱᱟᱜ ᱟᱭᱩ ᱦᱚᱸ ᱜᱟᱹᱠᱮᱞ ᱠᱚᱢ ᱠᱚᱢ ᱩᱛᱟᱹᱨ ᱟᱠᱟᱱᱟ ᱥᱮ?
ᱟᱪᱪᱷᱟ ᱟᱪᱪᱷᱟ ᱦᱳᱭ ᱦᱳᱭ᱾
ᱟᱹᱰᱤ ᱱᱟᱯᱟᱭ
ᱛᱟᱦᱚᱞᱮ ᱜᱚᱝᱠᱮ ᱟᱯᱮᱥᱮᱫ ᱫᱚᱦᱟᱸᱜ ᱪᱟᱥ ᱠᱟᱹᱢᱤ ᱠᱚᱫᱚᱱᱮ ᱪᱮᱫ ᱠᱚᱯᱮ ᱪᱟᱥ ᱜᱮᱭᱟ ᱟᱯᱮ ᱫᱚ?
ᱪᱟᱥ ᱵᱚᱞᱛᱮ ᱫᱚ ᱱᱚᱜᱼᱚᱭ ᱱᱤᱭᱟᱹ ᱥᱤᱡᱤᱱ ᱫᱚ ᱥᱩᱫᱷᱩ ᱠᱷᱟᱹᱞᱤ ᱦᱩᱲᱩ ᱜᱮᱞᱮ ᱪᱟᱥ ᱟᱞᱮ᱾ ᱮ ᱡᱟᱦᱟᱸ ᱡᱟᱹᱯᱩᱫ ᱥᱤᱡᱤᱱ ᱟᱪᱪᱷᱟ ᱟᱨ ᱡᱟᱦᱟᱸ ᱨᱮᱭᱟᱲ ᱥᱤᱡᱤᱱ ᱦᱤᱡᱩᱜ ᱟᱥᱮ ᱩᱱ ᱥᱚᱢᱚᱭ ᱫᱚ ᱦᱟᱸᱜ ᱚ ᱢᱟᱱᱮ ᱪᱮᱫ ᱞᱤᱧ ᱢᱮᱛᱟᱵᱮᱱᱟ, ᱩᱱ ᱥᱚᱢᱚᱭ ᱱᱟᱱᱟ ᱨᱚᱠᱚᱢ ᱥᱚᱵᱽᱡᱤ ᱠᱚ ᱪᱟᱥ ᱦᱩᱭᱩᱜ-ᱟ ᱟᱹᱞᱩ ᱠᱚ ᱠᱚᱯᱤ ᱠᱚ ᱛᱟᱨᱯᱚᱨᱮ ᱟᱞᱮ ᱥᱮᱫ ᱫᱚ ᱡᱟᱹᱥᱛᱤ ᱠᱟᱭᱛᱮ ᱧᱮᱞᱚᱜᱼᱟ ᱢᱟᱹᱨᱤᱡ ᱠᱚ ᱨᱚᱦᱚᱭᱟ ᱟᱨᱠᱤ ᱵᱩᱡ ᱫᱟᱵᱮᱱ, ᱟᱯᱮ ᱦᱳᱭ ᱦᱳᱭ ᱢᱟᱹᱨᱤᱪ ᱫᱚ ᱟᱯᱮ ᱥᱮᱫ ᱠᱚ ᱨᱚᱦᱚᱭ ᱵᱟᱲᱟᱭ ᱜᱮᱭᱟ ᱥᱮ ᱵᱟᱝ?
ᱵᱟᱝ ᱵᱟᱝ ᱠᱟ ᱟᱞᱮ ᱥᱮᱫ ᱫᱚ ᱦᱟᱸᱜ ᱢᱟᱨ ᱢᱤᱫᱴᱟᱹ ᱵᱟᱠᱚ ᱨᱚᱦᱚᱭᱟ᱾
ᱟᱪᱷᱟ ᱟᱪᱷᱟ ᱟᱷᱟ ᱟᱞᱮ ᱥᱮᱫ ᱫᱚ ᱚᱱᱟ ᱢᱟᱨᱤᱪ ᱨᱚᱦᱚᱭ ᱫᱚ ᱢᱟᱱᱮ ᱪᱮᱫ ᱤᱧ ᱢᱮᱱᱟ ᱢᱮ᱾ ᱟᱹᱰᱤ ᱠᱷᱩᱵ ᱤᱭᱩᱱᱤᱠ ᱛᱮᱠᱚ ᱨᱚᱦᱚᱭᱟᱚ ᱢᱟᱱᱮ ᱜᱚᱴᱟ᱾ ᱯᱨᱟᱭ ᱦᱚᱲᱜᱮ ᱢᱟᱹᱨᱤᱡ ᱫᱚ ᱟᱹᱰᱤ ᱦᱳᱲᱳ ᱞᱮᱠᱟᱜᱮ ᱟᱹᱰᱤ ᱡᱟᱹᱥᱛᱤ ᱡᱟᱹᱥᱛᱤ ᱠᱚ ᱪᱟᱥ ᱮᱢᱟ ᱠᱚ ᱢᱟᱹᱨᱤᱪ ᱟᱨᱠᱤ᱾ ᱟᱫᱚ ᱠᱷᱩᱵ ᱢᱟᱱᱮ ᱫᱟᱢ ᱦᱚᱸ ᱵᱷᱟᱜᱤ ᱜᱮ ᱛᱟᱦᱮᱱᱟ ᱢ ᱩᱱᱤ ᱯᱨᱚᱯᱷᱤᱴ ᱠᱚᱦᱚᱸ ᱵᱷᱟᱜᱤ ᱜᱮ ᱦᱩᱭᱩᱜᱼᱟ᱾
ᱟᱪᱪᱷᱟ ᱟᱪᱪᱷᱟ ᱚᱱᱠᱟ ᱟᱯᱮᱮᱥᱮᱫ ᱫᱚ ᱦᱟᱜ ᱵᱟᱹᱲᱤᱠ ᱢᱟᱹᱨᱤᱡ ᱜᱮᱠᱚ ᱪᱟᱥᱟ ᱦᱮᱸ ᱵᱟᱝ᱾
ᱦᱳᱭ ᱦᱳᱭ ᱦᱳᱭ ᱢᱟᱨᱤᱡ ᱜᱮᱠᱚ ᱪᱟᱥᱟ᱾ ᱛᱟᱦᱚᱞᱮ ᱟᱯᱮ ᱥᱮᱫ ᱫᱚ ᱚᱠᱟ ᱞᱮᱠᱟ ᱚᱱ ᱦᱩᱲᱳ ᱪᱷᱟᱰᱟ ᱠᱟᱛᱮᱮᱫ ᱟᱨ ᱪᱮᱫ ᱠᱚᱯᱮ ᱪᱟᱥ ᱵᱟᱲᱟᱭ ᱜᱮᱭᱟ?
ᱦᱭᱳᱭ ᱦᱮᱸ ᱜᱚᱝᱠᱮ ᱟᱞᱮ ᱥᱮᱫ ᱫᱚ ᱱᱚᱜᱼᱚᱭ ᱦᱩᱲᱩ ᱵᱟᱫ ᱠᱟᱛᱮᱜ ᱦᱚᱸ᱾ ᱟᱞᱮ ᱫᱚᱦᱟᱸᱜ ᱟᱹᱞᱩ ᱯᱮᱸᱭᱟᱡᱽ ᱚᱱᱠᱟ ᱟᱱᱟᱡᱽ ᱯᱟᱟᱹᱛᱤ ᱠᱚ᱾ ᱛᱩᱲᱤ ᱛᱤᱞᱢᱤᱧ ᱟᱨ ᱯᱟᱴ ᱠᱚᱦᱟᱸᱜ ᱵᱟᱹᱲᱛᱤ ᱵᱟᱹᱲᱛᱤ ᱪᱟᱥᱚᱜᱼᱟ ᱟᱞᱮ ᱥᱮᱫ ᱫᱚᱦᱟᱸᱜ᱾
ᱚ ᱟᱪᱷᱟ ᱟᱪᱪᱷᱟ ᱯᱟᱴ ᱠᱚ ᱵᱟᱝ᱾
ᱦᱳᱭ ᱦᱳᱭ ᱯᱟᱴᱟᱟᱜ ᱠᱚᱵᱤᱱ ᱡᱚᱢ ᱠᱟᱱᱟᱫᱟ ᱥᱮ ᱵᱟᱝ ᱜᱚᱢᱠᱮ?
ᱫᱚᱞᱤᱧ ᱡᱚᱢ ᱟᱠᱟᱫ ᱜᱮᱭᱟ ᱢᱚᱴᱟᱢᱩᱴᱤ ᱢᱟᱱᱮ, ᱟᱞᱮ ᱥᱮᱫ ᱫᱚᱠᱚ ᱢᱟᱱᱮ ᱥᱩᱨ ᱠᱚᱨᱮ ᱵᱟᱠᱚ ᱨᱚᱦᱚᱭ ᱨᱮᱦᱚᱸ ᱢᱤᱫ ᱫᱷᱟᱣ ᱠᱚ ᱯᱮᱲᱟ ᱴᱩᱢᱩᱢ ᱠᱚ ᱟᱹᱜᱩ ᱞᱮᱫ ᱛᱟᱦᱮᱸ ᱠᱟᱱᱟ᱾ ᱯᱟᱴᱲᱟᱜ ᱡᱮ ᱠᱷᱩᱵ ᱢᱤᱫᱴᱮᱱ ᱟᱹᱰᱤ ᱴᱮᱥᱴᱤ ᱢᱤᱫᱴᱮᱱ ᱠᱷᱩᱵ ᱡᱩᱛ ᱟᱨᱠᱤ᱾ ᱡᱚᱢ ᱠᱟᱛᱮ ᱞᱤᱧ ᱧᱮᱞ ᱞᱮᱫᱟ ᱟᱹᱰᱤ ᱫᱤᱱ ᱨᱮ ᱟᱹᱰᱤ ᱫᱤᱱ ᱨᱮ᱾ ᱥᱫᱟᱭ ᱥᱮ ᱡᱨᱮ ᱛᱟᱦᱚᱞᱮ ᱟ ᱯᱟᱴ ᱠᱚᱫᱚ ᱛᱟᱦᱚᱞᱮ ᱯᱮ ᱠᱷᱩᱵ ᱢᱟᱱᱮ ᱡᱟᱹᱥᱛᱤ ᱧᱚᱜ ᱯᱮ ᱚᱱᱛᱮ ᱫᱚ᱾
ᱦᱳᱭ ᱦᱳᱭ ᱜᱚᱝᱠᱮᱞᱫᱚ ᱟᱹᱰᱤ ᱡᱟᱹᱥᱛᱤ ᱡᱟᱹᱥᱛᱤ ᱜᱮᱞᱮ ᱪᱟᱥ ᱟᱞᱮ ᱫᱚ ᱦᱟᱸᱜ᱾
ᱟᱹᱰᱤ ᱱᱟᱯᱟᱭ ᱜᱮᱮ ᱚᱱᱟ ᱠᱚᱦᱚᱸ ᱡᱚᱛᱚ ᱨᱚᱠᱚᱢᱟᱜ ᱜᱮ ᱪᱟᱥ ᱫᱚᱨᱠᱟᱨ ᱠᱟᱱᱟ ᱦᱮᱸ ᱥᱮ ᱵᱟᱝ᱾ ᱦ ᱦᱮ᱾
ᱟᱨ ᱟ ᱵᱟᱨᱥᱤ ᱫᱤᱱ ᱜᱮᱥᱟ᱾
ᱦᱲᱰᱮ ᱫᱚᱥᱮᱫᱤᱱ ᱯᱮ ᱪᱟᱥ ᱜᱮᱭᱟ ᱵᱟᱝ?
ᱦᱳᱭ ᱦᱳᱭ ᱪᱮᱫ ᱵᱟᱝ ᱟᱞᱮ ᱥᱮᱫ ᱫᱚ ᱚᱱᱠᱟ ᱫᱟᱜ ᱨᱮᱱᱟᱜ ᱟᱹᱰᱤ ᱥᱩᱵᱤᱫᱷᱟ ᱥᱮ ᱵᱮᱵᱚᱥᱛᱷᱟ ᱠᱚ ᱵᱮᱱᱟᱣ ᱠᱮ ᱡᱮᱱᱢ᱾ ᱦᱮᱞᱳ ᱢᱤᱱᱤ ᱠᱚ ᱛ ᱠᱚ ᱵᱴᱤ ᱵᱴᱤ ᱠᱚ ᱵᱮᱱᱟᱣ ᱠᱟᱫ ᱞᱮᱭᱟ ᱟᱞᱮᱫ᱾
ᱟᱪᱷᱟ ᱟᱪᱷᱟ ᱟᱹᱰᱤ ᱱᱟᱯᱟᱭ ᱠᱟᱛᱷᱟ᱾ ᱛᱟᱦᱚᱞᱮ ᱠᱷᱟᱱ ᱢᱟ ᱵᱟᱨ ᱥᱤᱡᱤᱱ ᱜᱮ ᱪᱟᱥ ᱜᱟᱱᱚᱜ ᱜᱟᱱᱚᱜᱚᱜ ᱛᱟᱯᱮᱭᱟ ᱦ ᱥᱮ?
ᱦᱳᱭ ᱦᱳᱭ ᱜᱚᱢᱠᱮ ᱾
ᱡᱮᱦᱮᱛᱩ ᱥᱮ ᱰᱚᱠᱢᱮᱱ ᱱ ᱠᱚ ᱠᱚ ᱠᱚᱨᱟᱣ ᱠᱟᱜ ᱯᱮᱭᱟ ᱚᱱᱟ ᱫᱚ ᱯᱟᱨᱥᱚᱱᱟᱞᱤ ᱠᱚ ᱠᱚᱨᱟᱣ ᱠᱟᱜ ᱡᱤᱩᱛᱩ ᱥᱮ ᱠᱚᱨᱟᱣ ᱠᱟᱜᱣᱟ᱾
ᱵᱟᱝ ᱵᱟᱝ ᱜᱚᱢᱠᱮ ᱱᱚᱣᱟ ᱫᱚ ᱦᱜ ᱥᱚᱨᱠᱟᱨ ᱠᱷᱚᱱᱟᱜ ᱜᱮᱠᱚ ᱵᱮᱱᱟᱣ ᱟᱠᱟᱫᱟ ᱠᱤᱪᱷᱩ ᱥᱚᱨᱠᱟᱨ ᱠᱷᱚᱱᱟᱜ ᱵᱮᱱᱟᱣ ᱠᱟᱫᱟ ᱠᱚ᱾ ᱟᱨ ᱠᱤᱪᱷᱩ ᱫᱚ ᱱᱚᱝᱠᱟ ᱯᱟᱨᱥᱚᱱᱟᱞ ᱪᱟᱥ ᱡᱟᱹᱛᱤ ᱡᱟᱦᱟᱸᱭ ᱫᱚ ᱫᱚᱢᱮ ᱢᱟᱨᱟᱝ ᱢᱟᱨᱟᱝ ᱡᱟᱹᱥᱛᱤ ᱠᱟᱱᱟᱭ᱾
ᱦᱩ᱾
ᱞᱴᱩ ᱞᱟᱟᱹᱴᱩ ᱪᱟᱹᱥᱤ ᱩᱱᱠᱩ ᱫᱚ ᱟᱠᱚ ᱠᱚ ᱵᱮᱱᱟᱣ ᱟᱠᱟᱫᱟ ᱟᱨ ᱩᱱᱠᱩ ᱴᱷᱮᱱ ᱠᱷᱚᱱ ᱜᱮ ᱫᱟᱜ ᱠᱚ ᱦᱟᱛᱟᱣ ᱦᱩᱭᱩᱜ ᱜᱮᱭᱟ᱾
ᱟᱪᱷᱟ ᱟᱹᱰᱤ ᱱᱟᱯᱟᱭ ᱠᱟᱛᱷᱟ ᱢᱟᱱᱮ ᱡᱟᱦᱟᱸ ᱥᱚᱨᱠᱟᱨ ᱠᱷᱚᱱᱟᱜ ᱟᱻᱻ ᱮᱻᱢᱤᱱᱤ ᱥᱮᱞᱳ ᱠᱟᱜ ᱯᱮᱭᱟ ᱚᱱᱟ ᱠᱚᱨᱮ ᱫᱚ ᱢᱟᱱᱮ ᱚᱱᱟ ᱠᱷᱚᱱᱟᱜ ᱫᱟᱜ ᱦᱟᱛᱟᱣ ᱞᱟᱹᱜᱤᱫ ᱯᱩᱭᱥᱟᱹ ᱠᱚ ᱞᱟᱜᱟᱜ ᱜᱮᱭᱟ ᱥᱮ ᱪᱮᱫ ᱪᱮᱫ?
ᱦᱮᱸ ᱜᱚᱢᱠᱮ ᱚᱱᱟ ᱫᱚ ᱢᱤᱫᱴᱟᱝ ᱢᱮᱱᱟᱜᱼᱟ ᱡᱮᱻ ᱡᱟᱦᱟᱸ ᱫᱚ ᱟᱵᱤᱱᱟᱜ ᱡᱩᱫᱤ ᱵᱟᱨ ᱵᱤᱜᱷᱟᱹ ᱥᱮ ᱢᱚᱬᱮ ᱵᱤᱜᱷᱟᱹ ᱢᱮᱱᱟᱜ ᱛᱟᱵᱤᱱᱟ ᱚᱸᱰᱮ ᱫᱚ ᱦᱟᱸᱜ ᱱᱚᱝᱠᱟ ᱴᱮᱠᱥ ᱠᱟᱴᱟᱣ ᱦᱩᱭᱩᱜ ᱛᱟᱵᱤᱱᱟ ᱪᱟᱸᱫᱳ ᱨᱮ᱾ ᱱᱚᱝᱠᱟ ᱚᱞᱯᱚ ᱚᱞᱯᱚ ᱧᱚᱜ ᱛᱮ ᱞᱟᱹᱭ ᱜᱟᱱᱚᱜᱼᱟ ᱚᱞᱯᱚ ᱴᱟᱠᱟ ᱛᱮᱜᱮ ᱦᱟᱜ ᱚᱸᱰᱮ ᱫᱚ ᱴᱮᱠᱥ ᱠᱟᱴᱟᱣ ᱦᱩᱭᱩᱜ ᱛᱟᱵᱤᱱᱟ ᱟᱨ ᱡᱟᱦᱟᱸ ᱯᱟᱨᱥᱚᱱᱟᱞ ᱛᱮ ᱢᱤᱱᱤ ᱠᱚ ᱵᱟᱹᱭᱥᱟᱹᱣ ᱠᱟᱱᱟᱜ ᱚᱸᱰᱮ ᱫᱚ ᱚᱱᱠᱟ ᱵᱤᱜᱷ ᱨᱮ ᱱᱚᱥᱚ ᱴᱟᱠᱟ ᱠᱟᱛᱮᱫ ᱠᱚ ᱦᱟᱛᱟᱣᱟ ᱦᱟᱸᱜ᱾
ᱟᱪᱪᱷᱟ ᱟᱪᱪᱷᱟ ᱟᱹᱰᱤ ᱱᱟᱯᱟᱭ ᱠᱟᱛᱷᱟ᱾ ᱢᱟᱱᱮ ᱧᱮᱞ ᱜᱟᱱᱟ-ᱟ ᱢᱤᱫ ᱯᱚᱠᱠᱷᱮ ᱱᱚᱣᱟ ᱡᱟᱦᱟᱸ ᱯᱨᱟᱭᱵᱷᱮᱴ ᱠᱟᱱᱟ ᱩᱱᱠᱩ ᱫᱚ ᱱᱟᱜ ᱯᱟᱨᱥᱚᱱᱟᱞ ᱠᱚ ᱪᱟᱹᱞᱩᱭᱟ ᱛᱚ᱾ ᱩᱱᱠᱩ ᱫᱚ ᱱᱟᱜ ᱵᱤᱞ ᱠᱚᱫᱚ ᱵᱤᱞ ᱠᱚᱫᱚ ᱯᱩᱨᱟᱹ ᱠᱟᱡᱟᱠ ᱜᱮ ᱮᱢ ᱦᱩᱭᱩᱜ ᱛᱟᱠᱚᱣᱟ᱾
ᱜᱟᱡᱟᱜ ᱜᱮ ᱮᱢ ᱦᱩᱭᱩᱜ ᱛᱟᱠᱟᱣᱟ ᱚᱱᱟ ᱠᱷᱟᱹᱛᱤᱨ ᱦᱮᱸ ᱵᱤᱜᱟ ᱨᱮ ᱠᱟᱴᱤᱡ ᱵᱮᱥᱤ ᱵᱮᱥᱤ ᱠᱚ ᱦᱟᱛᱟᱣ-ᱟ, ᱱᱚᱥᱚ ᱥᱮ ᱦᱟᱡᱟᱨ᱾ ᱠᱟᱛᱮᱫ ᱠᱚ ᱦᱟᱛᱟᱣ-ᱟ ᱦᱳᱭ᱾
ᱦᱳᱭ ᱦᱳᱭ ᱦᱳᱭ ᱟᱨ ᱱᱚᱣᱟ ᱟᱨ ᱡᱟᱦᱟᱸ ᱥᱚᱨᱠᱟᱨᱤ ᱵᱤᱱ ᱞᱟᱹᱭᱮ-ᱟ ᱚᱱᱟ ᱫᱚ ᱦᱟᱜᱠᱷᱟᱱ ᱡᱟᱦᱟᱸ ᱱᱤᱱ ᱞᱟᱹᱭᱫᱟ ᱴᱮᱠᱥ ᱚᱱᱟ ᱫᱚ ᱴᱮᱠᱥ ᱢᱟᱛᱚ ᱩᱱᱟᱹᱜ ᱵᱟᱭ ᱞᱟᱜᱟᱜᱼᱟ ᱡᱟᱦᱟᱸ ᱜᱮ ᱫᱩᱥᱚ ᱛᱤᱱᱥᱚ ᱴᱟᱠᱟ ᱵᱤᱱ ᱠᱟᱴ
ᱮᱠᱫᱚᱢ ᱦᱳᱭ ᱦᱳᱭ ᱦᱳᱭ ᱚᱱᱮ ᱚᱱᱠᱟ ᱜᱮ ᱦᱮᱸᱜ᱾ ᱚᱱᱟ ᱫᱚ ᱥᱟᱵ ᱵᱤᱱ ᱵᱤᱜᱟ ᱨᱮ ᱦᱟᱸᱜ ᱫᱩ-ᱛᱤᱱᱥᱚ ᱴᱟᱠᱟ ᱠᱟᱛᱮ ᱜᱮ ᱴᱮᱠᱥ ᱞᱟᱜᱟᱜᱼᱟ ᱦᱟᱸᱜ᱾
ᱦᱳᱭ ᱟᱞᱮ ᱥᱮᱫ ᱢᱟ ᱢᱟᱱᱮ ᱚᱱᱠᱟᱱᱟᱜ ᱵᱮᱵᱚᱥᱛᱷᱟ ᱠᱚᱫᱚ ᱵᱟᱹᱱᱩᱜ ᱟᱹᱱᱤᱧ-ᱟ᱾ ᱵᱮᱥᱤᱨ ᱵᱷᱟᱜ ᱜᱮ ᱢᱟᱱᱮ ᱵᱮᱥᱤᱨ ᱵᱷᱟᱜᱽ ᱵᱚᱞᱛᱮ ᱚᱱᱟ ᱜᱚᱵᱷᱢᱮᱱᱴ ᱛᱚᱨᱚᱯᱷ ᱥᱚᱨᱠᱟᱨᱤ ᱯᱟᱦᱴᱟ ᱠᱷᱚᱱᱟᱜ ᱫᱚ ᱵᱟᱠᱚ ᱤᱭᱟᱹ ᱠᱟᱫ ᱞᱮᱭᱟ᱾ ᱵᱚᱨᱮᱜᱮ ᱱᱩᱠᱩ ᱯᱨᱟᱭᱵᱷᱮᱴᱟᱜ ᱜᱮ ᱠᱚ ᱡᱟ ᱢᱮᱱᱟᱜ-ᱟ ᱚᱱᱟ ᱛᱮᱜᱮᱞᱮ ᱤᱭᱟᱹ ᱵᱟᱲᱟᱭᱟ᱾ ᱟᱞᱮ ᱥᱮᱫ ᱛᱮᱫᱚ ᱚᱱᱟ ᱵᱤᱜᱷᱟᱹ ᱯᱨᱚᱛᱤ ᱦᱚᱸ ᱟᱹᱰᱤ ᱰᱷᱮᱨ ᱜᱮᱠᱚ ᱦᱟᱛᱟᱣ ᱜᱮᱭᱟ ᱟᱵᱤᱱ ᱵᱤᱱ ᱞᱟᱹᱭᱮᱜ-ᱟ ᱵᱤᱜᱷᱟᱹ ᱨᱮ ᱱᱚᱥᱚ ᱦᱟᱡᱟᱨ ᱴᱟᱠᱟ᱾ ᱮᱱᱠᱷᱟᱱ ᱟᱞᱮᱥᱮᱫ ᱫᱚ ᱚᱱᱠᱟ ᱵᱤᱜᱷᱟᱹᱨ ᱨᱮ ᱯᱨᱟᱭ ᱫᱩ ᱦᱟᱡᱟᱨ ᱴᱟᱠᱟ ᱠᱚ ᱦᱟᱛᱟᱣᱟ ᱚᱱᱠᱟ᱾
ᱟᱪᱪᱷᱟ ᱟᱪᱪᱷᱟ᱾
ᱟᱱᱠᱟ ᱵᱮᱯᱟᱨ ᱟᱨᱠᱤ᱾
ᱟᱫᱚ ᱪᱮᱫᱟᱜ ᱵᱟᱝ ᱜᱚᱝᱠᱮ ᱟᱞᱮᱭᱟᱜ ᱫᱚ ᱱᱚ-ᱚᱝᱠᱟ ᱤᱡᱟ ᱦᱤᱥᱟᱹᱵ ᱛᱮ᱾ ᱪᱮᱫᱟᱢ ᱟᱞᱮ ᱫᱚ ᱥᱤᱡᱮᱱ ᱥᱤᱡᱮᱱ ᱪᱟᱥ ᱦᱩᱭᱩᱜ ᱛᱟᱞᱮᱭᱟ ᱛᱚ᱾ ᱦᱮᱸ ᱫᱩᱲᱩᱵ ᱵᱟᱝ ᱛᱟᱦᱮᱱ ᱛᱟᱞᱮᱭᱟ᱾ ᱛᱚ ᱚᱱᱟ ᱠᱷᱟᱹᱛᱤᱨ ᱜᱮ ᱟᱞᱮ ᱫᱚ ᱦᱟᱸᱜ ᱱᱚᱥᱚ ᱦᱟᱡᱟᱨ ᱴᱟᱠᱟ ᱠᱚ ᱦᱟᱛᱟᱣᱟ᱾ ᱪᱮᱫᱟᱜ ᱵᱟᱝ ᱫᱤ ᱢᱤᱫ ᱫᱷᱟᱣ ᱨᱮᱜᱮ ᱡᱚᱫᱤ ᱵᱟᱨ ᱦᱟᱡᱟᱨ ᱴᱟᱠᱟ ᱞᱮ ᱮᱢᱟ ᱟᱵᱟᱨ ᱯᱚᱨᱮᱨ ᱫᱷᱟᱣ ᱦᱚᱸᱛᱚ ᱟᱨ ᱢᱤᱫ ᱢᱤᱫ ᱥᱤᱡᱤᱱ ᱞᱮ ᱪᱟᱥᱟ ᱩᱱ ᱥᱚᱢᱚᱡ ᱦᱚᱛᱚ ᱵᱮᱥᱤ ᱵᱮᱥᱤ ᱠᱟᱹᱣᱰᱤ ᱛᱟᱞᱮᱭᱟ ᱵᱟᱝ᱾ ᱚᱱᱟ ᱠᱷᱟᱹᱛᱤᱨ ᱚᱱᱠᱟ ᱟᱞᱮ ᱫᱚ ᱚᱱᱠᱟ ᱥᱤᱡᱮᱱ ᱥᱤᱡᱮᱱ ᱛᱮ ᱪᱟᱥ ᱫᱚᱢᱮ ᱦᱩᱭᱩᱜ ᱜᱮᱛᱮ ᱚᱱᱠᱟ ᱵᱤᱜᱟ ᱨᱮ ᱱᱚᱥᱚ ᱦᱟᱡᱟᱨ ᱴᱟᱠᱟ ᱠᱟᱛᱮᱫ ᱠᱚ ᱦᱟᱛᱟᱣᱟ᱾
ᱟᱪᱪᱷᱟ᱾ ᱟᱹᱰᱤ ᱱᱟᱯᱟᱭ ᱠᱟᱛᱷᱟ ᱢᱟᱱᱮ ᱟᱯᱮ ᱥᱮᱫ ᱫᱚ ᱢᱤᱫ ᱯᱚᱠᱠᱷᱮ ᱞᱟᱹᱭ ᱜᱟᱱᱚᱜ-ᱟ ᱟᱸ ᱚᱱᱟ ᱡᱟᱦᱟᱸ ᱢᱤᱱᱤ ᱥᱤᱞᱳ ᱠᱚ ᱜᱟᱰᱟᱣ ᱟᱠᱟᱫ ᱯᱮᱭᱟ, ᱢᱟᱱᱮ ᱚᱱᱟ ᱠᱚᱫᱚ ᱦᱩᱲᱳ ᱵᱟᱝ ᱠᱟᱛᱮ ᱨᱮᱦᱚᱸ ᱮᱴᱟᱜ ᱡᱤᱱᱤᱥ ᱛᱚ ᱟᱹᱰᱤ ᱢᱟᱱᱮ ᱚᱱᱟᱭᱮᱥᱮ ᱯᱮ ᱪᱟᱥ ᱵᱟᱥ ᱫᱟᱲᱮᱭᱟᱜᱼᱟ, ᱥᱮ ᱪᱮᱫ ᱞᱮᱠᱟ?
ᱦᱳᱭ ᱦᱳᱭ ᱜᱚᱢᱠᱮ ᱮᱠᱫᱚᱢ᱾
ᱟᱹᱰᱤ ᱱᱟᱯᱟᱭ ᱠᱟᱛᱷᱟ᱾ ᱟᱞᱮᱥᱮᱫ ᱫᱚ ᱱᱚᱝᱠᱟ ᱥᱩᱡᱳᱜᱽ ᱥᱩᱵᱤᱛᱟ ᱠᱚ ᱵᱟᱱᱩᱜ-ᱟ, ᱟᱹᱰᱤ ᱫᱩᱠ ᱨᱮᱱᱟᱜ ᱠᱟᱛᱷᱟ ᱪᱮᱫ ᱞᱤᱧ ᱢᱮᱱᱟ᱾ ᱟᱞᱮ ᱥᱮᱫ ᱫᱚ ᱡᱟᱦᱟᱸ ᱱᱚᱣᱟ ᱡᱟᱹᱯᱩᱫ ᱥᱤᱡᱤᱱ ᱜᱮ ᱟᱨ ᱚᱱᱟ ᱡᱟᱦᱟᱸ ᱠᱤᱪᱷᱩ ᱢᱮᱱᱟᱜ ᱟᱠᱟᱫᱟ ᱯᱟᱨᱥᱚᱱᱟᱞ ᱚᱱᱟ ᱚᱱᱟᱫᱩᱧ ᱢᱮᱛᱟᱜ ᱵᱤᱱ ᱠᱟᱹ-ᱠᱟᱹᱣᱰᱤ ᱠᱚ ᱫᱷᱮᱨ ᱫᱷᱮᱨ ᱠᱚ ᱦᱟᱛᱟᱣᱟ ᱡᱮ ᱪᱟᱥᱵᱟᱥ ᱠᱟᱛᱮᱫ ᱦᱚᱸ ᱢᱟᱱᱮ ᱩᱱᱟᱹᱜ ᱯᱨᱚᱯᱷᱤᱴ ᱫᱚ ᱵᱟᱝ ᱛᱟᱦᱮᱱᱟ ᱟᱨᱠᱤ᱾
ᱚ ᱟᱪᱪᱷᱟ ᱟᱪᱪᱷᱟ ᱦᱳᱭ ᱦᱳᱭ᱾
ᱦᱳᱭ᱾ ᱛᱟᱦᱚᱞᱮ ᱜᱚᱝᱠᱮ ᱚᱱᱠᱟ ᱜᱮ ᱱᱟᱦᱟᱜ ᱟᱹᱰᱤ ᱞᱟᱝ ᱨᱚᱯᱚᱲ ᱠᱮ-ᱟ, ᱟᱨᱦᱚ ᱛᱟᱭᱚᱢ ᱛᱮᱱᱟᱜ ᱞᱟᱝ ᱛᱟᱭᱚᱢ ᱫᱟᱨᱟᱝ ᱞᱟᱝ ᱨᱚᱯᱚᱲᱟ ᱥᱮ ᱪᱮᱫ ᱞᱮᱠᱟ?
ᱦᱳᱭ ᱦᱳᱭ ᱜᱚᱢᱠᱮ ᱚᱠᱛᱚ ᱠᱚᱞᱟᱝ